ᱦᱮᱞᱳ?
ᱦᱮᱞᱳ?
ᱦᱮᱸ, ᱡᱚᱦᱟᱨ ᱜᱚᱢᱠᱮ!
ᱡᱚᱦᱟᱨ᱾
ᱚ ᱚᱠᱟ ᱠᱷᱚᱱᱟᱜ ᱟᱹᱵᱮᱱ ᱫᱚ?
ᱨᱚᱲ ᱟᱸᱡᱚᱢᱚᱜ ᱠᱟᱱᱟ ᱥᱮᱵᱟᱝ?
ᱦᱮᱸ ᱟᱸᱡᱚᱢᱚᱜ ᱠᱟᱱ ᱜᱮᱭᱟ᱾
ᱦᱮᱞᱳ
ᱦᱮᱸ ᱵᱟᱵᱮᱱ ᱟᱸᱡᱚᱢ ᱮᱫᱟ᱾
ᱟᱪᱪᱷᱟ ᱱᱚᱣᱟ ᱠᱳᱞ ᱢᱚᱛᱞᱚᱵᱽ ᱦᱚᱸ
ᱱᱚᱣᱟ ᱠᱚᱞ ᱫᱚ ᱪᱮᱫ ᱦᱟᱸᱜ ᱪᱤᱠᱟᱹ ᱦᱩᱭᱩᱜ ᱠᱟᱱᱟ ᱱᱚᱣᱟ ᱠᱚᱞ ᱨᱮ? ᱪᱮᱫ ᱧᱟᱢᱚᱜ
ᱱᱚᱣᱟ ᱠᱚᱞ ᱨᱮᱫᱚ ᱮᱱᱟᱝ ᱤᱭᱟᱹ ᱚᱱᱟ ᱜᱩᱜᱚᱞ ᱢᱤᱴ ᱨᱮ ᱵᱟᱵᱮᱱ ᱡᱚᱲᱟᱣ ᱞᱮᱱᱟ᱾
ᱦᱚᱸ ᱚᱱᱟ ᱦᱚᱸᱧ ᱡᱚᱲᱟᱣ ᱠᱟᱱ ᱜᱮᱭᱟ᱾
ᱵᱮᱱ ᱵᱩᱡᱽ ᱞᱮᱫᱟ ᱪᱮ᱾
ᱟᱫᱚ ᱧᱟᱢᱚᱜᱼᱟ ᱡᱟᱦᱟᱱᱟᱜ ᱪᱮᱫ ᱧᱟᱢᱚᱜᱼᱟ ᱱᱚᱣᱟ ᱠᱚᱞ ᱨᱮ ᱚᱱᱟ ᱜᱮᱛᱚᱞᱤᱧ ᱞᱟᱹᱭᱮᱜᱼᱟ᱾ ᱞᱟᱹᱭᱮᱼᱟ ᱛᱤᱨᱤᱥ ᱡᱚᱱ ᱨᱮ ᱯᱟᱸᱪ ᱡᱚᱱ ᱯᱟᱸᱪ ᱡᱚᱱ ᱪᱮᱫ ᱞᱮᱠᱟ ᱠᱚᱞᱮᱢᱼᱼ
ᱵᱟᱝ ᱵᱟᱝ ᱵᱟᱝ ᱚᱱᱟ ᱮᱱᱟᱝ ᱡᱮ ᱞᱟᱹᱭ ᱠᱮᱫᱟᱭ ᱱᱚᱣᱟ ᱠᱚᱞ ᱢᱟᱫᱽᱫᱷᱚᱢ ᱛᱮ ᱯᱟᱨ ᱢᱤᱱᱤᱴ ᱫᱚᱥ ᱴᱟᱠᱟ ᱧᱟᱢᱚᱜᱼᱟ ᱴᱷᱤᱠ ᱥᱮ ᱢᱟᱱᱮᱼᱼ ᱡᱮᱞᱮᱠᱟ ᱟᱵᱚ ᱵᱚ ᱜᱟᱞᱢᱟᱨᱟᱜᱼᱼ ᱠᱟᱱᱟ ᱱᱚᱨᱢᱟᱞᱤ ᱯᱷᱳᱱ ᱛᱮ ᱥᱮ ᱞᱮᱠᱟ ᱜᱮ ᱫᱩᱠ ᱥᱩᱠᱮᱢ ᱜᱟᱞᱢᱟᱨᱟᱣ ᱠᱟᱛᱮ ᱱᱚᱣᱟ ᱨᱮᱱᱟᱜ ᱴᱟᱥᱠᱥ ᱯᱩᱨᱟᱹᱣ ᱢᱮ ᱚᱱᱟᱼᱼ ᱛᱟᱭᱚᱢ ᱚᱸᱰᱮ ᱚᱱᱟ ᱨᱮᱱᱟᱜ ᱚᱱᱟ ᱢᱤᱱᱤᱴ ᱦᱤᱥᱟᱹᱵᱽ ᱛᱮ ᱚᱸᱰᱮ ᱯᱚᱭᱥᱟ ᱵᱮᱱᱟᱜ ᱠᱟᱱᱟ᱾
ᱮᱱᱠᱷᱟᱱ ᱱᱚᱣᱟ ᱫᱚ ᱟᱹᱵᱤᱱᱟᱜ ᱵᱮᱱᱟᱜ ᱥᱮ ᱟᱹᱞᱤᱧᱟᱜ ᱵᱮᱱᱟᱜᱼᱟ ᱟᱹᱞᱤ ᱞᱤᱧ ᱯᱷᱳᱱ ᱠᱟᱫ ᱞᱤᱧ ᱫᱚ ᱦᱟᱜ ᱵᱤᱱ?
ᱟᱹᱞᱤᱧ ᱞᱤᱧ ᱯᱷᱳᱱ ᱠᱟᱜᱼᱟ ᱛᱚ ᱟᱹᱞᱤᱧᱟᱜ ᱫᱚᱥ ᱴᱟᱠᱟ ᱵᱟᱝ ᱵᱟᱝ ᱟᱹᱞᱤ ᱟᱹᱞᱤᱧᱟᱜ ᱫᱚᱥ ᱴᱟᱠᱟ ᱵᱮᱱᱟᱜᱼᱟ ᱚᱱᱟ ᱟᱵᱮᱱᱟᱜ ᱟᱴ ᱴᱟᱠᱟ ᱵᱮᱱᱟᱜᱼᱟ᱾ ᱡᱩᱫᱤ ᱟᱵᱮᱱ ᱵᱮᱱ ᱯᱷᱳᱱ ᱠᱮᱭᱟ ᱥᱮ ᱟᱵᱮᱱ ᱦᱮᱸ ᱡᱩᱫᱤ ᱟᱵᱮᱱ ᱵᱮᱱ ᱯᱷᱳᱱ ᱠᱮᱭᱟ ᱥᱮ ᱟᱵᱮᱱᱟᱜ ᱫᱚᱥ ᱴᱟᱠᱟ ᱵᱮᱱᱟᱣ ᱠᱚᱜᱼᱟ ᱟᱹᱞᱤᱧᱟᱜ ᱟᱴ ᱴᱟᱠᱟ ᱵᱮᱟᱱᱟᱣ ᱠᱚᱜ ᱠᱮᱭᱟ ᱯᱟᱨ ᱢᱤᱱᱤᱴ ᱨᱮ ᱦᱮᱸ
ᱟᱨ ᱟᱹᱵᱤᱱ ᱫᱚ ᱚᱱᱟ ᱯᱮᱢᱮᱱᱴ ᱫᱚᱵᱤᱱ ᱠᱷᱩᱞᱟᱹᱣ ᱠᱮᱼᱟ᱾ ᱦᱳᱭ ᱯᱮᱢᱮᱱᱴ ᱫᱚ ᱟᱹᱵᱤᱱ ᱠᱷᱩᱞᱟᱹᱣ ᱠᱮᱼᱟ ᱱᱚᱣᱟ ᱴᱟᱠᱥ ᱯᱩᱨᱟᱹᱣ ᱠᱟᱛᱮᱫ
ᱵᱟᱝ ᱵᱟᱝ ᱟᱫᱚ ᱱᱚᱣᱟ ᱴᱟᱥᱠ ᱯᱩᱨᱟᱹᱜ ᱦᱮᱸ ᱴᱟᱥᱠ ᱯᱩᱨᱟᱹᱜᱼᱟ ᱛᱚᱵᱮ ᱛᱚ᱾
ᱦᱚᱸ
ᱛᱚ ᱟᱵᱤᱱ ᱫᱚ ᱚᱠᱟ ᱠᱷᱚᱱᱵᱤᱱ ᱨᱚᱲ ᱠᱟᱱᱟ? ᱵᱟᱝ ᱟᱹᱛᱩ ᱤᱭᱟᱹ ᱡᱤᱞᱟᱹ ᱫᱚ
ᱯᱩᱨᱵᱤ ᱥᱤᱝᱵᱷᱩᱢ᱾
ᱟᱪᱪᱷᱟ ᱯᱩᱨᱵᱤ ᱥᱤᱝᱵᱷᱩᱢ᱾ ᱟᱹᱞᱤᱧ ᱫᱚ ᱱᱚᱰᱮ ᱵᱳᱠᱟᱨ ᱠᱷᱚᱡ ᱵᱳᱠᱟᱨ ᱠᱷᱚᱱᱟᱜ᱾
ᱦᱚᱸ ᱫᱷᱟᱱᱵᱟᱫᱽ ᱵᱳᱠᱟᱨᱳ᱾
ᱦᱮᱸ ᱫᱷᱟᱱᱵᱟᱫᱽ ᱵᱳᱠᱟᱨᱳ ᱫᱚ ᱵᱟᱝ ᱱᱚᱣᱟ ᱤᱥᱴᱤᱞ ᱤᱥᱴᱤᱞ ᱤᱥᱴᱤᱞ ᱵᱳᱠᱟᱨᱳ᱾
ᱤᱥᱴ ᱚ ᱮᱱᱠᱷᱟᱱ ᱛᱤᱱᱟᱹᱜ ᱦᱚᱲ ᱦᱟᱸᱜ ᱱᱚᱝᱠᱟ ᱯᱷᱳᱱ ᱦᱳᱭᱳᱜᱼᱟ?
ᱚᱱᱮ ᱯᱟᱸᱪᱴᱟᱜ ᱥᱮ ᱠᱟᱹᱭᱴᱟᱜ ᱚᱸᱰᱮ ᱴᱟᱠᱥ ᱮᱢ ᱠᱟᱜᱼᱟ ᱡᱮᱴᱟ ᱦᱟᱜ ᱯᱩᱨᱟᱹᱣ ᱞᱮᱱᱷᱟᱡ ᱜᱮ ᱟᱯᱱᱮ ᱚᱸᱰᱮ ᱜᱤᱨᱤᱱᱚᱜᱼᱟ᱾
ᱟᱫᱚ ᱚᱸᱰᱮ ᱜᱮᱨᱤᱱ ᱞᱮᱱᱠᱟᱡ ᱜᱮ ᱵᱩᱡᱷᱟᱹᱣᱟᱵᱮᱱ ᱴᱟᱥ ᱫᱚ
ᱟᱹᱞᱤᱧᱟᱜ ᱦᱚᱸ ᱱᱟᱜ ᱜᱤᱨᱤᱱ ᱟᱣᱟᱮᱱ ᱠᱷᱟᱱ ᱱᱤᱛᱚᱜ ᱢᱟᱱᱮ ᱟᱹᱞᱤᱧᱟᱜ ᱦᱚ ᱱᱟᱜ ᱜᱤᱨᱤᱱᱚᱜᱼᱟ᱾ ᱜᱟᱞᱢᱟᱨᱟᱣᱮᱱᱟ ᱢᱟᱱᱮ ᱢᱚᱛᱞᱚᱵ ᱜᱽᱨᱤᱱᱚᱜᱼᱟ ᱥᱮ᱾
ᱦᱮᱸ ᱚᱸᱰᱮ ᱜᱨᱤᱱᱚᱜᱼᱟ᱾ ᱚᱸᱰᱮ ᱡᱮᱴᱟᱜ ᱴᱟᱥᱠ ᱦᱮᱱᱟᱜ ᱤᱱᱟᱹᱜ ᱯᱩᱨᱟᱹᱜ ᱪᱟᱭᱮ ᱛᱮᱭᱟᱜ ᱟᱸ ᱥᱮ ᱢᱚᱬᱮ ᱜᱚᱴᱮᱡ ᱢᱮᱱᱟᱜᱼᱟ᱾ ᱤᱱᱟᱹᱜ ᱫᱷᱟᱹᱵᱤᱡ ᱛᱮᱭᱟᱜ ᱤᱭᱟᱹ ᱦᱮᱸ ᱢᱚᱬᱮ ᱜᱚᱴᱮᱡ ᱢᱮᱱᱟᱜᱼᱟ ᱛᱚ ᱚᱱᱟ ᱢᱚᱬᱮ ᱜᱚᱴᱟᱝ ᱦᱩᱭᱩᱜ ᱪᱟᱭᱮᱢ ᱢᱚᱬᱮ ᱜᱚᱴᱮᱡ ᱢᱟᱱᱮ ᱦᱚᱲ ᱴᱷᱮᱱ ᱠᱟᱛᱷᱟ ᱦᱩᱭᱩᱜ ᱫᱚ ᱫᱨᱠᱟᱨ᱾
ᱚ᱾
ᱟᱨ ᱱᱚᱢᱵᱚᱨ ᱫᱚ ᱚᱸᱰᱮ ᱦᱤᱡᱩᱜ ᱠᱟᱱ ᱜᱮᱭᱟᱭ᱾
ᱦᱮᱸ ᱱᱚᱢᱵᱚᱨ ᱫᱚ ᱦᱤᱡᱩᱜ ᱠᱟᱱ ᱜᱮᱭᱟ᱾ ᱱᱚᱢᱵᱚᱨ ᱫᱚ ᱵᱟᱝ ᱦᱤᱡᱩᱜ ᱠᱟᱱᱟ ᱡᱮᱭᱥᱮ ᱚᱱᱟ ᱦᱳᱣᱟᱴᱥᱮᱯ ᱠᱷᱚᱱ ᱡᱟᱦᱟᱸᱭ ᱡᱟᱦᱟᱸᱭ ᱠᱚ ᱨᱮᱡᱤᱥᱴᱨᱮᱥᱚᱱ ᱠᱟᱫᱟ ᱩᱱᱠᱩᱣᱟᱜ ᱱᱟᱢᱵᱟᱨ ᱠᱚᱯᱤ ᱠᱟᱛᱮ ᱚᱸᱰᱮ ᱯᱮᱥᱴ ᱵᱮᱱ ᱟᱨ ᱰᱟᱴ ᱠᱚᱞ ᱦᱩᱭᱩᱜ ᱠᱟᱱᱟ᱾ ᱦᱮᱸ᱾
ᱦᱩᱱᱟ ᱟᱹᱣᱨᱤ ᱵᱮᱱ ᱵᱩᱡᱷᱟᱹᱣ ᱴᱷᱤᱠᱟᱣᱟ ᱱᱚᱣᱟ᱾ ᱱᱚᱣᱟ ᱠᱟᱹᱢᱤ ᱦᱚᱨᱟ ᱫᱚ ᱟᱹᱣᱨᱤ ᱵᱮᱱ ᱵᱩᱡᱷᱟᱹᱣ ᱴᱷᱤᱠᱟᱭᱟ ᱛᱚᱵᱮ᱾
ᱟᱹᱞᱤᱧ ᱫᱚ ᱟᱹᱣᱨᱤ ᱞᱤᱧ ᱴᱷᱤᱠᱟᱹᱭᱟ᱾ ᱢᱟᱱᱮ ᱴᱮᱠᱥ ᱫᱚᱞᱤᱧ ᱯᱩᱨᱟᱹᱣ ᱟᱠᱟ-ᱟ ᱱᱮᱦ
ᱮᱸ ᱱᱚᱣᱟ ᱦᱟᱸᱜ ᱢᱩᱪᱟᱹᱫ ᱦᱚᱪᱚᱣᱟᱜ ᱵᱮᱱ ᱤᱱᱟᱹ ᱛᱟᱭᱚᱢ ᱦᱟᱸᱜ ᱤᱭᱟᱹᱭ ᱵᱮᱱ ᱪᱮᱥᱴᱟᱭ ᱵᱮᱱ᱾
ᱦᱚᱸ ᱦᱚᱸ᱾ ᱦᱚᱸ᱾
ᱦᱮᱸ ᱦᱮᱸ ᱱᱚᱣᱟ ᱱᱚᱣᱟ ᱦᱚᱸ ᱵᱤᱪ ᱨᱮᱵᱮᱱ ᱠᱟᱴᱟᱣᱟ ᱢᱮᱱᱠᱷᱟᱡ ᱚᱠᱟᱥᱮᱫ ᱜᱮ ᱵᱟᱝ ᱛᱟᱠᱚᱜᱼᱟ᱾
ᱛᱤᱱᱟᱹᱜ ᱢᱤᱱᱟᱴ ᱨᱮᱱᱟᱜ ᱞᱮᱭ ᱤᱭᱟᱹᱣ ᱠᱟᱱᱟ ᱱᱟᱦᱜ᱾
ᱱᱚᱣᱟ ᱢᱤᱱᱤᱢᱟᱢ ᱫᱟᱥ ᱢᱤᱱᱤᱴ᱾
ᱚᱸ᱾
ᱛᱚ ᱚᱱᱛᱮ ᱟᱯᱮ ᱟᱹᱛᱩ ᱫᱤᱥᱚᱢ ᱫᱚ ᱪᱮᱫ ᱞᱮᱠᱟ?
ᱴᱷᱤᱠ ᱜᱮᱭᱟ᱾
ᱚ ᱴᱷᱤᱠ ᱜᱮᱭᱟ᱾ ᱟᱪᱪᱷᱟ ᱡᱚᱱᱰᱨᱟ ᱠᱚᱯᱮ ᱮᱨ ᱵᱟᱲᱟ ᱠᱮᱜ-ᱟ ᱛᱚ᱾
ᱦᱚᱸ ᱮᱨ ᱵᱟᱲᱟᱣ ᱠᱟᱱᱟ᱾
ᱚᱸ ᱦᱩᱲᱩ ᱠᱚ᱾
ᱦᱩᱲᱩ ᱠᱚ ᱚᱱᱟ ᱦᱚᱸ ᱪᱟᱞᱟᱜ ᱠᱟᱱ ᱜᱮᱭᱟ᱾
ᱟᱪᱪᱷᱟ᱾ ᱟᱵᱮᱱᱟᱜ ᱧᱩᱛᱩᱢ ᱫᱚ ᱪᱤᱞᱤ ᱦᱩᱭᱱᱟ?
ᱟᱞᱤᱧ ᱫᱚ ᱪᱚᱭᱛᱚᱱ᱾
ᱦᱮᱸ ᱛᱚ ᱪᱳᱭᱛᱚᱱ᱾ ᱢᱩᱨᱢᱩ ᱠᱟᱱᱟ ᱵᱮᱱ ᱵᱟᱝ᱾
ᱦᱳᱭ᱾
ᱱᱚᱰᱮᱜ ᱜᱮ ᱤᱭᱟᱹᱨᱮ ᱵᱷᱮᱡᱟᱣ ᱠᱟᱜ-ᱟᱭ ᱥᱮ ᱚᱱᱟ ᱞᱤᱥᱴ ᱯᱩᱨᱟᱹ ᱱᱤᱱᱟᱹᱜ ᱦᱚᱲᱟᱜ ᱜᱮ ᱠᱚᱱᱯᱷᱟᱨᱢ ᱟᱠᱟᱱᱟ᱾
ᱦᱮᱸ ᱦᱮᱸ᱾ ᱦᱮᱸᱛᱚ ᱩᱱᱠᱩ ᱠᱚᱴᱷᱮᱱ ᱜᱮ ᱠᱚᱞ ᱞᱟᱜᱟᱜᱼᱟᱺ ᱵᱟᱠᱤ ᱦᱚᱲ ᱴᱷᱮᱱ ᱫᱚ ᱵᱟᱝ ᱞᱟᱜᱟᱜᱼᱟ᱾ ᱡᱟᱦᱟᱸᱭ ᱵᱟᱝ ᱠᱟᱱ ᱯᱷᱚᱨᱚᱢ ᱠᱟᱱᱟ ᱩᱱᱠᱩ ᱠᱚᱴᱷᱮᱱ ᱫᱚ ᱵᱟᱝ ᱞᱟᱜᱟᱜᱼᱟ᱾
ᱟᱨ ᱱᱤᱛᱚᱜ ᱫᱚ ᱪᱮᱫ
ᱪᱮᱫ ᱦᱚᱸ ᱵᱟᱝ ᱱᱤᱛᱳ ᱵᱟᱡᱟᱨ ᱫᱤᱥᱚᱢ ᱨᱮ ᱛᱟᱦᱮᱱ ᱦᱩᱭᱩᱜ ᱠᱟᱱᱟ ᱠᱟᱹᱢᱤ,
ᱚᱸᱻ ᱚᱠᱟ ᱥᱮᱫ ᱟᱫᱚ?
ᱱᱚᱛᱮ ᱟᱫᱷᱨᱚᱯᱨᱚᱫᱮᱥ᱾
ᱚᱻ ᱚᱱᱛᱮ ᱨᱮ ᱱᱤᱛ ᱫᱚ ᱚᱱᱛᱮ ᱨᱮᱜᱮ ᱥᱮ ᱚᱲᱟᱜ ᱨᱮ?
ᱟᱹᱞᱤᱧ ᱱᱚᱛᱮ ᱨᱮᱜᱮ ᱟᱸᱫᱷᱨᱟᱯᱨᱚᱫᱮᱥ ᱾
ᱛᱚ ᱚᱸᱰᱮ ᱫᱚ ᱪᱮᱫ ᱠᱟᱹᱢᱤ ᱦᱩᱭᱩᱜ-ᱟ?
ᱠᱟᱹᱢᱤ ᱦᱩᱭᱩᱜ ᱠᱟᱱᱟ᱾ ᱴᱨᱟᱱᱥ ᱯᱷᱟᱨᱢᱟ ᱠᱚ ᱵᱮᱱᱟᱜ ᱠᱟᱱᱟ ᱴᱨᱟᱱᱥ ᱯᱷᱟᱨᱢᱟ ᱴᱟᱥ ᱯᱷᱟᱨᱢᱟ ᱵᱮᱱᱟᱜ
ᱚᱱᱟ ᱵᱤᱡᱽᱞᱤ ᱵᱟᱞᱟ?
ᱦᱳᱭ᱾
ᱱᱤᱛ ᱫᱚ ᱪᱷᱩᱴᱤᱭᱮᱱᱟᱵᱮᱱ ᱥᱮ ᱠᱟᱹᱢᱤ ᱨᱮᱜᱮ ᱦᱮᱱᱟᱜ ᱵᱮᱱᱟ᱾
ᱪᱷᱩᱴᱤ ᱪᱷᱩᱴᱤ ᱦᱩᱭ ᱠᱟᱱᱟ᱾ ᱚ ᱟᱨ ᱯᱨᱚᱛᱷᱚᱢ ᱫᱚ ᱟᱹᱞᱤᱧᱟᱜ ᱱᱚᱢᱵᱚᱨ ᱜᱮ ᱪᱚᱴ ᱨᱮ ᱞᱟᱜᱟᱣ ᱠᱟᱱᱟ ᱵᱟᱝ?
ᱟᱫᱚ ᱱᱚᱸᱰᱮᱧ ᱧᱮᱞ ᱠᱮᱫ-ᱟ ᱦᱚᱣᱟᱴᱥᱮᱯ ᱨᱮ ᱪᱮᱴᱤᱝ ᱥᱮᱴᱤᱝ ᱦᱮᱸ ᱛᱚ ᱚᱸᱰᱮ ᱠᱷᱚᱱᱟᱜ ᱜᱮᱞᱤᱧ ᱠᱚᱯᱤ ᱠᱟᱛᱮᱫ ᱞᱤᱧ ᱴᱟᱞᱟᱣ ᱠᱮᱫ᱾
ᱚ ᱟᱨ ᱱᱚᱰᱮ ᱞᱤᱥᱴ ᱞᱤᱧ ᱧᱮᱞᱮᱫ-ᱟ ᱟᱹᱞᱤᱧᱟᱜ ᱜᱮ ᱯᱨᱚᱛᱷᱚᱢ ᱨᱮ ᱮᱢ ᱟᱠᱟᱭ᱾
ᱟᱪᱪᱷᱟ,
ᱚᱱᱠᱟ ᱜᱮ ᱦᱟᱸᱜ ᱱᱚᱣᱟ ᱢᱩᱪᱟᱹᱫ ᱞᱮᱱᱠᱷᱟᱡ ᱟᱵᱮᱱ ᱦᱟᱸᱜ ᱜᱚᱝᱠᱮ ᱡᱟᱦᱟᱸᱭ ᱞᱟᱜᱟᱣ ᱞᱟᱜᱟᱭ ᱵᱮᱱ᱾
ᱦᱳᱭ,
ᱦᱳᱭ ᱥᱮ
ᱫᱚᱥ ᱢᱤᱱᱤᱴ ᱜᱮ ᱚᱱᱟ ᱦᱚ
ᱦᱮᱸ ᱫᱚᱥ ᱵᱟᱨᱚ ᱢᱤᱱᱤᱴ ᱨᱮᱱᱟᱜ ᱜᱮ ᱠᱟᱛᱷᱟ ᱦᱩᱭ ᱠᱟᱱᱟ ᱚᱱᱟ ᱛᱟᱭᱚᱢ ᱚᱴᱳᱢᱮᱴᱤᱠ ᱠᱟᱴᱟᱜ ᱠᱟᱱᱟ ᱛᱚ᱾
ᱦᱮᱸ, ᱚᱴᱳᱢᱮᱴᱤᱠ ᱠᱟᱴᱟᱜᱟ ᱟᱡ ᱛᱮᱜᱮ᱾
ᱦᱮᱸ,
ᱮᱱᱟ ᱠᱷᱟᱱ ᱢᱟ ᱟᱹᱰᱤ ᱠᱷᱟᱛᱨᱟ ᱜᱮ᱾
ᱚ ᱟᱨ ᱚᱱᱟ ᱤᱭᱟᱹ ᱪᱤᱠᱤ ᱠᱚᱫᱚ ᱵᱮᱱ ᱵᱟᱲᱟᱭ ᱜᱮ ᱛᱮ?
ᱚᱱᱟ ᱠᱚᱫᱚ ᱞᱤᱧ ᱵᱟᱲᱟᱭ ᱜᱮᱭᱟ ᱾
ᱦᱳᱭᱛᱚ ᱵᱟᱲᱟᱭ ᱠᱷᱟᱡ ᱫᱚ ᱵᱷᱟᱹᱞᱤ ᱠᱟᱛᱷᱟ ᱠᱟᱱᱟ ᱚᱱᱟ ᱡᱩᱫᱤ ᱚᱱᱟ ᱵᱮᱱ ᱵᱟᱲᱟᱭ ᱠᱷᱟᱡ ᱫᱚ, ᱠᱟᱹᱢᱤ ᱠᱚᱨᱟᱣ ᱥᱟᱱᱟ ᱵᱮᱱ ᱠᱷᱟᱡ ᱚᱱᱟ ᱴᱟᱥ ᱦᱟᱸᱜ ᱢᱮᱛᱟᱭ ᱵᱮᱱ ᱩᱱᱤ ᱜᱚᱢᱠᱮ᱾
ᱚᱱᱟ ᱨᱮ ᱠᱟᱹᱢᱤ ᱞᱮᱠᱷᱟᱱ ᱫᱚ ᱟᱨᱚ
ᱚᱱᱮ ᱛᱚ ᱞᱟᱹᱭ ᱠᱮᱫ ᱯᱟᱨ ᱜᱷᱚᱱᱴᱟ ᱨᱮ ᱟᱴ ᱥᱮ ᱱᱚᱥᱚ ᱴᱟᱠᱟ ᱨᱮᱱᱟᱜ, ᱢᱟᱱᱮ ᱟᱨᱡᱟᱣ ᱫᱟᱲᱮᱭᱟᱜ-ᱟ ᱵᱮᱱ᱾
ᱢᱟᱱᱮ ᱚᱞ ᱚᱞ ᱦᱩᱭᱩᱜ-ᱟ ᱥᱮ?
ᱦᱮᱸ ᱚᱞ ᱦᱩᱭᱩᱜ-ᱟ᱾ ᱚᱱᱮ ᱡᱮᱞᱮᱠᱟᱭ ᱞᱟᱹᱭ ᱠᱮᱫ ᱵᱟᱝ ᱚᱱᱮ ᱤᱭᱟᱹ ᱚᱰᱤᱭᱳ ᱛᱟᱦᱮᱸᱱᱟ ᱚᱱᱟ ᱜᱮᱜ ᱪᱮᱫ ᱠᱚ ᱨᱚᱲ ᱮᱫᱟ ᱚᱱᱟᱜᱮ ᱚᱸᱰᱮ ᱵᱮᱱ ᱚᱞ ᱠᱮᱫ ᱜᱮ ᱦᱮᱸ ᱚᱞᱪᱮ ᱦᱩᱭᱩᱜᱼᱟ
ᱟᱫᱚ ᱚᱱᱟ ᱫᱚ ᱥᱚᱸᱜᱮ ᱜᱮ ᱧᱟᱢᱚᱜᱼᱟ ᱛᱩᱨᱟᱹᱫ ᱜᱮ ᱧᱟᱢ ᱯᱩᱭᱥᱟᱹ?
ᱦᱮᱸ ᱚᱱᱮ ᱞᱟᱹᱭ ᱠᱮᱫ ᱮ ᱥᱚᱯᱛᱟᱨᱮ᱾
ᱚ
ᱟᱫᱚ ᱱᱚᱜᱼᱚᱭ ᱛᱚ ᱱᱟᱣᱟ ᱱᱟᱣᱟ ᱜᱮᱭᱟ ᱵᱚ ᱡᱚᱛᱚ ᱜᱮ᱾ ᱟᱫᱚ ᱚᱱᱠᱟ ᱠᱟᱹᱢᱤ ᱠᱟᱹᱢᱤ ᱛᱮᱜᱮ ᱦᱟᱸᱜ ᱠᱟᱹᱢᱤ ᱵᱩᱡᱷᱟᱹᱣ ᱧᱟᱢᱚᱜᱼᱟ ᱪᱮᱫ ᱞᱮᱠᱟ ᱵᱟᱝ᱾
ᱦᱳᱭ ᱵᱮᱥᱟᱜ ᱠᱟᱱᱟ ᱵᱟᱝᱟᱜ ᱠᱟᱱᱟ᱾
ᱦᱮᱸ
ᱦᱩᱸ
ᱚᱸᱰᱮ ᱫᱚ ᱛᱤᱱᱟᱹᱜ ᱜᱟᱱ ᱦᱚᱲ ᱦᱮᱱᱟᱜ ᱯᱮᱭᱟ‍?
ᱢᱮᱱᱟᱜ ᱞᱮᱭᱟ ᱫᱚᱥ ᱡᱚᱱ ᱜᱟᱱ᱾
ᱟᱪᱪᱷᱟ, ᱟᱨ ᱡᱚᱢ ᱧᱩ ᱫᱚ ᱟᱯᱮ ᱛᱮᱜᱮ ᱥᱮ ᱮᱢᱚᱜ ᱠᱟᱱᱟᱭ?
ᱵᱟ ᱵᱟ ᱠᱚᱢᱯᱟᱱᱤ ᱮᱢᱚᱜ ᱠᱟᱱᱟᱭ᱾
ᱢᱮᱥ ᱨᱮᱜᱮ,
ᱚ
ᱡᱚᱢ ᱠᱚ ᱫᱚ ᱵᱷᱟᱜᱮ ᱜᱮ ᱧᱟᱢᱚᱜ ᱠᱟᱱᱟ ᱥᱮ?
ᱡᱚᱢ ᱠᱚᱫᱚ ᱴᱷᱤᱠ ᱜᱮ ᱧᱟᱢᱚᱜ ᱠᱟᱱᱟ ᱚᱱ ᱛᱮ ᱫᱚ ᱧᱤᱫᱟᱹᱭ ᱱᱟᱥᱮ ᱵᱟᱝ?
ᱦᱮᱸ, ᱧᱤᱫᱟᱹ ᱜᱤᱭᱟᱹ᱾ ᱟᱹᱭᱩᱵᱽ ᱱᱟᱛᱚ
ᱚ, ᱱᱚᱛᱮ ᱦᱚᱸ ᱱᱮᱛᱚᱜ ᱱᱮᱛᱚᱜ ᱞᱟᱦᱟᱸ ᱜᱮ ᱪᱟᱸᱫᱳ ᱦᱟᱹᱥᱩᱨ ᱠᱟᱱᱟᱭ᱾
ᱱᱤᱛ ᱪᱟᱸᱫᱳ ᱦᱟᱹᱥᱩᱨᱚᱜ ᱠᱟᱱᱟᱭ ᱚᱱᱛᱮ?
ᱦᱚᱸ, ᱱᱤᱛ ᱫᱚ ᱥᱟᱰᱮ ᱛᱤᱱᱟᱹᱜ ᱯᱚᱱᱮ ᱥᱟᱛ ᱵᱟᱡᱮ ᱥᱮᱱ ᱜᱟᱱ ᱦᱟᱹᱥᱩᱨ ᱠᱟᱱᱟᱭ᱾ ᱧᱩᱛ ᱜᱚᱫ ᱧᱩᱛ ᱫᱚ ᱧᱩᱛ ᱠᱟᱱ ᱜᱮᱭᱟ ᱮᱱᱛᱮ
ᱦᱮᱸ ᱛᱚ ᱱᱤᱛᱚᱜ ᱧᱩᱛ ᱫᱚ ᱧᱩᱛ ᱮᱱᱟ ᱥᱮ ᱟᱹᱣᱨᱤ ᱧᱩᱛᱚᱜᱼᱟ?
ᱦᱚᱸ ᱧᱩᱛ ᱠᱟᱱᱟ᱾
ᱦᱮᱸ ᱛᱷᱚ ᱛᱚ ᱚᱲᱟᱜ ᱫᱚ ᱛᱤᱱᱟᱹᱜ ᱫᱤᱱ ᱨᱮᱵᱤᱱ
ᱚᱲᱟᱜ ᱱᱚᱜᱚᱭ ᱥᱮᱯᱴᱮᱢᱵᱚᱨ ᱠᱚ ᱥᱮᱫ ᱜᱮ᱾
ᱟᱪᱪᱷᱟ, ᱱᱚᱣᱟ ᱨᱚᱦᱚᱭ ᱠᱚ ᱨᱮ ᱨᱚᱦᱚᱭ ᱠᱚ ᱫᱚ ᱚᱲᱟᱜ ᱦᱚᱲ ᱛᱮ ᱜᱮ ᱠᱚ ᱥᱟᱹᱛ ᱫᱟᱠᱚ
ᱤᱧ ᱦᱚ ᱚᱲᱟᱜ ᱨᱮᱜᱮ
ᱚᱲᱟᱜ ᱨᱮᱫᱚ ᱚᱠᱚᱭ ᱠᱚ ᱦᱮᱱᱟᱜ ᱠᱚᱣᱟ?
ᱦᱮᱸᱱᱟᱜ ᱠᱚ ᱡᱷᱚᱛ ᱜᱮ᱾
ᱟᱪᱪᱷᱟ ᱟᱪᱪᱷᱟ,
ᱚᱸᱰᱮ ᱫᱚ ᱠᱟᱹᱢᱤ ᱨᱮᱱᱟᱜ ᱠᱟᱹᱣᱰᱤ ᱫᱚ ᱢᱟᱹᱭᱱᱟᱹ ᱥᱮ ᱪᱮᱫ ᱞᱮᱠᱟ ᱧᱟᱢᱚᱜᱼᱟ?
ᱦᱚᱸ ᱢᱟᱹᱭᱦᱱᱟᱹ ᱨᱮ ᱜᱮ ᱧᱟᱢᱚᱜᱼᱟ᱾ ᱟᱴ ᱜᱷᱚᱱᱴᱟ ᱨᱮ ᱪᱷᱚᱥᱚ ᱠᱟᱛᱮᱫ᱾
ᱛᱤᱱᱥᱚ ᱫᱤᱱ ᱠᱟᱹᱢᱤ ᱦᱳᱭᱳᱜᱼᱟ ᱥᱮ ᱥᱚᱯᱛᱟ ᱨᱮ ᱪᱷᱩᱴᱤ ᱧᱟᱢᱚᱜᱼᱟ?
ᱥᱚᱯᱛᱟ ᱨᱮ ᱪᱷᱩᱴᱤ ᱧᱟᱢᱚᱜᱼᱟ ᱛᱟᱦᱚᱞᱮ᱾
ᱥᱟᱱᱰᱮ ᱪᱷᱩᱴᱤᱼᱟ᱾
ᱟᱨ ᱢᱩᱠᱷᱮᱥ ᱪᱟᱞ
ᱠᱟᱹᱢᱤ ᱜᱮᱵᱮᱱ ᱧᱟᱢ ᱟᱠᱟᱜ-ᱟ ᱛᱚ ᱴᱨᱟᱱᱥᱯᱷᱟᱨᱚᱜ-ᱟ᱾
ᱦᱚᱸ ᱵᱮᱱᱟᱜ ᱠᱟᱱᱟ ᱢᱟᱱᱮ ᱵᱷᱤᱛᱤᱨ ᱨᱮᱱᱟᱜ ᱥᱟᱢᱟᱱ ᱠᱚ᱾
ᱦᱚᱭ ᱾
ᱵᱷᱤᱛᱤᱨ ᱨᱮ ᱚᱱᱟ ᱴᱨᱟᱱᱥᱯᱷᱟᱨᱢᱟᱨ ᱵᱷᱤᱛᱤᱨ ᱨᱮᱱᱟᱜ ᱥᱟᱢᱟᱱ ᱠᱚ ᱵᱮᱱᱟᱜ-ᱟ᱾
ᱚᱻ ᱟᱵᱮᱱ ᱫᱚ ᱪᱮᱫ ᱠᱚᱵᱮᱱ ᱠᱟᱹᱢᱤᱭᱟ ᱚᱸᱰᱮ ᱫᱚ?
ᱟᱹᱞᱤᱟ ᱫᱚ ᱠᱷᱟᱹᱞᱤ ᱚᱱᱟ ᱦᱟᱱᱛᱮ ᱱᱟᱛᱮ ᱤᱫᱤ ᱦᱩᱭᱩᱜ-ᱟ᱾ ᱥᱟᱢᱟᱱ ᱠᱩ ᱦᱩᱰᱤᱝ ᱦᱩᱰᱤᱝ ᱦᱩᱰᱤᱝ ᱟᱜ ᱡᱤᱱᱤᱥ ᱠᱚ᱾
ᱦᱩᱸ ᱾ ᱚᱱᱟ ᱯᱷᱤᱴᱤᱝ ᱠᱚᱫᱚ ᱵᱟᱝ ᱠᱚᱨᱟᱣ ᱦᱳᱭᱳᱜ ᱠᱟᱱᱟ?
ᱯᱷᱤᱴᱤᱝ ᱠᱚ ᱫᱚ ᱢᱮᱱᱟᱜ ᱠᱚᱣᱟ ᱱᱩᱠᱩ ᱾
ᱚᱻ ᱛᱚ ᱩᱱᱠᱩ ᱥᱟᱞᱟᱜ ᱜᱮ ᱛᱚ ᱠᱟᱹᱢᱤ ᱞᱮᱠᱷᱟᱱ ᱛᱚ ᱵᱷᱟᱞᱤ ᱠᱚᱜ ᱛᱟᱵᱮᱱᱟ᱾ ᱠᱤᱪᱷᱩ ᱜᱟᱱ ᱵᱤᱱ ᱪᱮᱫ ᱠᱮᱭᱟ ᱚᱱᱟ ᱠᱚ ᱯᱷᱤᱴᱤᱝ ᱠᱷᱟᱡ ᱫᱚ ᱾ ᱱᱚᱛᱮ ᱦᱚᱸ ᱵᱮᱱ ᱠᱟᱹᱢᱤ ᱫᱟᱲᱮᱜ ᱠᱮᱭᱟ᱾
ᱦᱳᱭ ᱟᱹᱛᱩ ᱠᱚᱨᱮ
ᱦᱮᱸ ᱟᱹᱛᱩ ᱠᱚᱨᱮ ᱫᱚ ᱵᱟᱝ, ᱢᱟᱱᱮ ᱠᱤ ᱚᱱᱟ ᱵᱟᱡᱟᱨ ᱠᱚᱨᱮ ᱜᱤ ᱡᱮᱭᱥᱮ ᱡᱟᱦᱱᱟᱜ ᱚᱱᱟ ᱵᱤᱡᱽᱞᱤ ᱚᱯᱷᱤᱥ ᱠᱚ ᱦᱩᱭ ᱮᱱᱟ ᱚᱱᱟ ᱠᱚᱨᱮ, ᱥᱮ ᱠᱳᱢᱯᱟᱹᱱᱤ ᱠᱚᱨᱮ᱾ ᱟᱹᱛᱩ ᱠᱚᱨᱮ ᱫᱚ ᱚᱱᱠᱟᱱᱟᱜ ᱠᱟᱢ ᱫᱚ ᱵᱟᱵᱮᱱ ᱧᱟᱢᱟ ᱥᱮ᱾